ᱥᱮᱢ ᱡᱚᱦᱟᱨ
ᱥᱮᱛᱟᱜ ᱥᱟᱹᱜᱩᱱ ᱡᱚᱦᱟᱨ ᱨᱮ ᱟᱹᱞᱤᱧᱟᱜ ᱟᱲᱟᱝ ᱠᱚ ᱪᱮᱫ ᱞᱮᱠᱟ ᱟᱵᱮᱱ ᱫᱷᱟᱹᱨᱤᱡ ᱛᱮ ᱥᱮᱴᱮᱨᱚᱜ ᱠᱟᱱᱟ ᱥᱮ ᱵᱟᱝ ᱥᱮᱴᱮᱨᱚᱜ ᱠᱟᱱᱟ?
ᱮᱠᱟᱞ ᱮᱠᱟᱞ ᱟ. ᱰᱤ ᱱᱟᱯᱟᱭ ᱟᱸᱡᱚᱢ ᱦᱤᱡᱩᱜ ᱠᱟᱱᱟ᱾ ᱟᱨ ᱟᱞᱤᱧ ᱞᱤᱧ ᱵᱩᱡᱷᱟᱹᱣ ᱮᱫᱟ ᱯᱟᱪᱮᱜ ᱟᱵᱮᱱ ᱫᱚ ᱢᱮᱨᱚᱢ ᱜᱩᱯᱤ ᱵᱮᱱ ᱪᱟᱞᱟᱣ ᱟᱠᱟᱱᱟ᱾ ᱮᱱᱛᱮᱫ ᱢᱮᱨᱚᱢ ᱠᱚᱣᱟᱜ ᱨᱟᱜ ᱟᱸᱡᱚᱢ ᱦᱤᱡᱩᱜ ᱠᱟᱱᱟ᱾
ᱦᱮᱸ ᱢᱮᱨᱚᱢ ᱜᱩᱯᱤ ᱜᱮᱞᱤᱧ ᱦᱮᱡ ᱠᱟᱱᱟ ᱱᱤᱛᱚᱜ᱾ ᱱᱚᱜᱼᱚᱭ ᱢᱮᱨᱚᱢ ᱜᱩᱯᱤ ᱥᱮᱡ ᱨᱮᱜᱮᱞᱤᱧ ᱫᱟᱬᱟ ᱵᱟᱲᱟᱭ ᱠᱟᱱᱟ᱾ ᱟᱨ ᱪᱮᱫ ᱮᱢ ᱪᱤᱠᱟᱭᱟ ᱱᱤᱛᱚᱜ ᱟᱞᱮᱥᱮᱫ ᱢᱟ ᱱᱚᱜ ᱟᱹᱰᱤ ᱜᱟᱱᱮ ᱫᱟᱜ ᱵᱟᱲᱟ ᱟᱠᱟᱫᱼᱟ ᱛᱚ ᱚᱱᱟ ᱤᱭᱟᱹᱛᱮ ᱱᱚᱜᱼᱚᱭ ᱢᱮᱨᱚᱢ ᱠᱚᱜᱮ ᱜᱩᱤ ᱦᱩᱭᱩᱜ ᱠᱟᱱᱟ ᱟᱨ ᱚᱱᱮ ᱠᱚ ᱢᱮᱱᱟ ᱢᱮᱨᱚᱢ ᱠᱚᱫᱚᱢ ᱜᱩᱯᱤ ᱫᱚ ᱟᱹᱰᱤ ᱡᱟ ᱦᱮ ᱦᱮᱸ ᱠᱚ ᱨᱟᱜ ᱵᱟᱲᱟᱭ ᱜᱮᱭᱟ᱾
ᱮᱠᱟᱞ ᱮᱠᱟᱞ ᱮᱠᱟᱞ
ᱦᱮᱸ
ᱦᱮᱸ ᱟᱞᱤᱧ ᱦᱚᱸ ᱱᱚᱝᱠᱟᱞᱤᱧ ᱜᱩᱯᱤ ᱵᱟᱲᱟ ᱟᱠᱟᱫ ᱠᱚᱜᱮᱭᱟ ᱟᱫᱚ ᱱᱤᱛᱚᱜ ᱢᱟ ᱮᱱᱛᱮᱜ ᱱᱚᱜᱼᱚᱭ ᱥᱚᱦᱚᱨ ᱵᱟᱡᱟᱨ ᱨᱮ ᱢᱮᱱᱟᱜ ᱞᱤᱧ ᱛᱮ ᱚᱱᱠᱟ ᱜᱩᱯᱤ ᱨᱮᱱᱟᱜ ᱚᱱᱠᱟ ᱪᱟᱱᱥ ᱥᱮ ᱚᱠᱛᱚ ᱫᱚ ᱦᱟᱸᱟᱜ ᱵᱟᱹᱞᱤᱧ ᱧᱟᱢ ᱮᱫᱟ ᱱᱮᱛᱟᱨ ᱫᱚ ᱟᱠᱷᱟᱡ ᱜᱩᱯᱤ ᱨᱮᱱᱟᱜ ᱦᱚᱸ ᱢᱤᱫᱴᱟᱝ ᱟᱞᱟᱜᱽ ᱢᱤᱫᱴᱟᱝ ᱨᱟᱹᱥᱠᱟᱹ ᱢᱮᱱᱟᱜᱼᱟ᱾ ᱟᱫᱚ ᱫᱤᱱᱟᱹᱢ ᱫᱤᱱᱟᱹᱢ ᱜᱩᱯᱤ ᱵᱟᱲᱟ ᱠᱷᱟᱡ ᱫᱚ ᱦᱟᱜ ᱨᱟᱹᱥᱠᱟᱹ ᱫᱚ ᱵᱟ ᱵᱟᱝ ᱵᱩᱡᱷᱟᱹᱜᱼᱟ ᱚᱱᱠᱟ ᱦᱚᱧ ᱵᱩᱡᱷᱟᱹᱣ ᱵᱟᱲᱟ ᱠᱟᱜ ᱜᱮᱭᱟ ᱮᱱᱛᱮᱜ ᱦᱟᱱᱛᱮ ᱱᱟᱛᱮ ᱫᱟᱹᱲ ᱛᱟᱢᱟ ᱚᱠᱚᱭ ᱫᱚ ᱜᱟᱹᱪᱷᱤ ᱠᱷᱮᱛᱛᱮ ᱫᱟᱹᱲᱟ ᱟᱨᱮ ᱡᱚᱢ ᱦᱚᱪᱚ ᱞᱮᱠᱷᱟᱡ ᱚᱱᱟ ᱢᱟᱹᱞᱤᱠ ᱠᱚᱦᱚᱸ ᱠᱚ ᱮᱜᱮᱨᱟ ᱵᱚᱞᱮ ᱪᱮᱫᱟᱜ ᱮᱢ ᱤᱭᱟᱹ ᱠᱮᱫᱮᱭᱟ ᱥᱮᱠᱚ ᱥᱟᱡᱟᱹᱭᱟ ᱟᱭᱢᱟ ᱞᱮᱠᱟ ᱠᱷᱟᱱ ᱦᱟᱱᱛᱮ ᱱᱟᱛᱮ ᱢᱟᱱᱮ ᱞᱟᱸᱜᱟ ᱪᱟᱵᱟᱜᱼᱟᱢ ᱟᱫᱚ ᱡᱩᱫᱤ ᱩᱦᱼᱟᱸ ᱢᱟᱦᱱᱟᱹ ᱨᱮ ᱢᱤᱫ ᱫᱷᱟᱣ ᱜᱟᱱᱮᱢ ᱪᱟᱞᱟᱜ ᱠᱷᱟᱡᱽ ᱛᱚ ᱟᱹᱰᱤ ᱨᱟᱹᱥᱠᱟᱹ ᱵᱩᱡᱷᱟᱹᱜᱼᱟ ᱚᱱᱟ ᱫᱚ ᱦᱟᱧ ᱟᱹᱭᱠᱟᱹᱣ ᱞᱮᱜᱟᱣ ᱠᱟᱫᱟ᱾ ᱛᱚ ᱟᱢ ᱱᱤᱛᱚᱜ ᱚᱠᱛᱮ ᱪᱮᱫ ᱞᱮᱠᱟᱢ ᱟ. ᱭᱠᱟᱹᱣᱫᱟ ᱱᱚᱜᱼᱚᱭ ᱦᱟᱜ ᱢᱮᱨᱚᱢ ᱠᱚᱢ ᱜᱩᱯᱤ ᱵᱟᱲᱟᱭᱮᱫ ᱠᱚᱣᱟ?
ᱟᱹᱰᱤ ᱱᱟᱯᱟᱭ ᱟᱨ ᱤᱧ ᱡᱚᱠᱷᱚᱱᱤᱧ ᱞᱟᱹᱭᱟ ᱦᱟᱸᱜ ᱢᱮᱨᱚᱢ ᱠᱚ ᱜᱩᱯᱤ ᱵᱟᱨᱮᱛᱮ ᱛᱚ ᱟᱹᱰᱤᱜᱮ ᱱᱟᱯᱟᱭ ᱵᱩᱡᱷᱟᱹᱜᱼᱟ ᱢᱮᱛᱟᱜ ᱢᱮ ᱡᱚᱠᱷᱚᱱ ᱟᱢ ᱢᱮᱨᱚᱢ ᱜᱩᱯᱤᱢ ᱪᱟᱞᱟᱜᱼᱟ ᱛᱚ ᱚᱸᱰᱮ ᱦᱚᱸ ᱟᱭᱢᱟ ᱰᱷᱮᱨ ᱡᱤᱱᱤᱥᱮᱢ ᱧᱮᱞᱟ ᱦᱟᱹᱨᱭᱟᱹᱲ ᱜᱮ ᱥᱮ ᱫᱟᱜ ᱠᱚ ᱥᱮ ᱟᱭᱢᱟ ᱰᱷᱮᱨ ᱚᱱᱠᱟᱢ ᱫᱟᱬᱟ ᱵᱟᱲᱟᱭ ᱠᱷᱟᱡ ᱫᱚ ᱟᱭᱢᱟ ᱜᱟᱱ ᱡᱤᱱᱤᱥ ᱮᱢ ᱧᱮᱞᱟᱢ ᱪᱮᱫᱟᱢ
ᱟ
ᱢᱩᱡᱽ ᱠᱚᱦᱚᱢ ᱧᱮᱞ ᱵᱟᱲᱟ ᱠᱚᱣᱟ ᱮᱠᱟᱞᱮ ᱟᱢᱮᱢ ᱫᱟ ᱵᱟᱲᱟᱭᱟ ᱮᱠᱟᱞ ᱟᱹᱰᱤ ᱟᱨᱟᱢ ᱜᱮᱭᱟ ᱤᱧᱤᱧ ᱢᱮᱱᱟ ᱢᱮᱨᱚᱢ ᱜᱩᱯᱤ ᱫᱚ ᱟᱫᱚ ᱚᱠᱟ ᱚᱠᱟ ᱥᱚᱢᱚᱭ ᱚᱱᱮ ᱠᱚ ᱢᱮᱱᱟ ᱢᱮᱨᱚᱢ ᱦᱚᱸ ᱟᱹᱰᱤ ᱠᱚ ᱟᱹᱛᱤᱧ ᱠᱚ ᱮᱦᱚᱵ ᱞᱮᱱᱠᱷᱟᱱ ᱟᱹᱰᱤ ᱠᱚ ᱟᱹᱛᱤᱧᱟ ᱵᱚᱞᱮ ᱜᱷᱮᱨᱟ ᱦᱚᱸ ᱵᱟᱝ ᱦᱩᱭᱩᱜ ᱛᱟᱢᱟ ᱟᱨ ᱚᱠᱟ ᱥᱚᱢᱚᱭ ᱠᱚ ᱪᱤᱠᱟ ᱞᱮᱱᱠᱷᱟᱱ ᱫᱚ ᱵᱚᱞᱮ ᱠᱷᱟᱹᱞᱤ ᱦᱩᱲᱩ ᱜᱚᱰᱟ ᱠᱚ ᱪᱟᱞᱟᱜᱼᱟ ᱵᱚᱞᱮ ᱪᱮᱠᱟᱜ ᱪᱚᱠᱚ ᱠᱷᱟᱹᱞᱤ ᱦᱩᱲᱩ ᱜᱚᱴᱟ ᱫᱤᱱ ᱢᱟᱱᱮ ᱞᱟᱜᱟ ᱞᱟᱸᱜᱟ ᱪᱟᱵᱟ ᱢᱮᱭᱟ ᱟᱫᱚ ᱚᱱᱟᱛᱮᱦᱚᱸ ᱤᱧᱫᱩᱧ ᱟᱹᱲᱤᱥ ᱵᱟᱲᱟᱜ ᱜᱮᱭᱟ ᱚᱠᱟ ᱚᱠᱟ ᱥᱚᱢᱚᱭ ᱫᱚ ᱦᱟᱸᱜ ᱟᱨ ᱚᱠᱟ ᱥᱚᱢᱚᱭ ᱫᱚ ᱢᱮᱛᱟᱜ ᱢᱮ ᱟᱹᱰᱤ ᱱᱟᱯᱟᱭ ᱩᱱᱠᱩ ᱫᱚ ᱟᱹᱰᱤ ᱠᱟᱡᱟᱠ ᱠᱚ ᱟᱹᱛᱤᱧᱟ ᱠᱷᱟᱞᱤ ᱟᱢ ᱫᱚ ᱛᱤᱸᱜᱩ ᱠᱚᱜ ᱢᱮ ᱟᱨ ᱢᱮᱨᱚᱢ ᱫᱚᱧ ᱧᱮᱞᱟ ᱡᱮ ᱟᱹᱰᱤ ᱡᱟᱹᱥᱛᱤ ᱟᱨᱟᱢ ᱜᱮᱭᱟ ᱡᱚᱠᱷᱚᱱ ᱟᱢᱮᱢ ᱪᱟᱞᱟᱜᱼᱟ ᱛᱚ ᱫᱟᱜ ᱛᱷᱚᱲᱟ ᱛᱷᱚᱲᱟ ᱧᱩᱨᱩᱭᱮᱱᱟ ᱟᱫᱚ ᱩᱱᱤ ᱫᱟᱹᱲ ᱟᱹᱜᱩ ᱠᱮᱫᱟ ᱟᱫᱚ ᱚᱱᱟᱛᱮ ᱟᱹᱰᱤ ᱟᱨᱟᱢ ᱜᱤᱧ ᱟᱹᱭᱠᱟᱹᱣᱟ
ᱟᱫᱚ ᱤᱧ ᱢᱟ ᱱᱚᱦᱚᱭ ᱱᱮᱛᱟᱨ ᱫᱤᱱ ᱫᱚ ᱮᱠᱮᱱ ᱢᱟᱱᱮ ᱡᱟᱹᱯᱩᱫ ᱫᱤᱱ ᱠᱟᱱᱟ ᱛᱚ ᱱᱮᱛᱟᱨ ᱫᱤᱱ ᱢᱟ ᱯᱩᱨᱟᱹ ᱞᱚᱥᱚᱫ ᱪᱟᱵᱟ ᱠᱚᱜᱼᱟ ᱫᱟᱬᱟᱵᱟᱲᱟ ᱨᱮᱦᱚᱸ ᱟᱹᱰᱤ ᱢᱟᱱᱮ ᱚᱥᱩᱵᱤᱫᱟᱧ ᱟᱹᱭᱠᱟᱹᱣᱟ ᱢᱟᱱᱮ ᱟᱹᱰᱤ ᱫᱚᱥᱨᱟ ᱟᱭᱠᱟᱹᱜᱼᱟ ᱵᱩᱡᱷᱟᱹᱜᱼᱟ ᱛᱟᱲᱟᱢ ᱵᱟᱲᱟᱭ ᱠᱚᱨᱮ ᱥᱮ ᱚᱛ ᱠᱚ ᱧᱮᱞ ᱵᱟ ᱵᱟᱲᱟᱨᱮ ᱟᱫᱚ ᱱᱚᱜ ᱚᱭ ᱡᱟᱹᱯᱩᱫ ᱫᱤᱱ ᱠᱟᱱᱟ ᱱᱚᱜᱚᱭ ᱡᱟᱹᱯᱩᱫ ᱫᱮ ᱮᱢ ᱜᱩᱯᱤ ᱵᱟᱲᱟᱭᱮᱫ ᱠᱚᱣᱟ ᱛᱚᱵᱮ ᱪᱮᱫ ᱞᱮᱠᱟ ᱨᱟᱥᱠᱟᱹᱢ ᱵᱩᱡᱷᱟᱹᱣ ᱮᱫᱟ ᱥᱮ ᱪᱮᱫ ᱞᱮᱠᱟᱢ ᱟᱭᱠᱟᱣ ᱮᱫᱟ? ᱱᱚᱣᱟ ᱞᱚᱥᱚᱫ ᱠᱚ ᱦᱤᱨᱠᱷᱟᱹᱣ ᱵᱟᱢ ᱦᱤᱨᱠᱷᱟᱹᱣᱟᱜ ᱠᱟᱱᱟ ᱡᱮᱼ ᱚᱠᱚᱭ ᱞᱚᱥᱚᱫ ᱪᱟᱵᱟᱜᱼᱟ ᱥᱮ ᱟᱹᱛᱷᱟᱹᱣᱲᱤ ᱜᱮᱠᱚ ᱫᱟᱹᱲ ᱵᱟᱲᱟᱭᱟ ᱢᱮᱨᱚᱢ ᱵᱷᱤᱰᱤ ᱠᱚ ᱟᱨ ᱡᱚᱠᱷᱚᱱᱮᱢ ᱟᱹᱜᱩ ᱠᱚᱣᱟ ᱚᱲᱟᱜ ᱛᱮᱦᱚᱸ ᱛᱚ ᱯᱩᱨᱟᱹ ᱠᱟᱴᱟ ᱠᱚ ᱡᱟᱸᱜᱟ ᱠᱚ ᱩᱱᱠᱩᱣᱟᱜ ᱦᱚᱸ ᱞᱚᱥᱚᱫ ᱪᱟᱵᱟᱠᱚᱜ ᱛᱟᱠᱚᱣᱟ ᱦᱟᱸᱜ ᱱᱚᱣᱟ ᱵᱟᱵᱚᱛ ᱛᱮ ᱪᱮᱫ ᱮᱢ ᱨᱚᱲ ᱥᱮᱪᱮᱫ ᱟᱢᱮᱢ ᱦᱩᱫᱤᱥ ᱮᱫᱟ ᱱᱚᱣᱟ ᱵᱟᱵᱚᱛ ᱛᱮ ᱞᱟᱭ ᱛᱟᱞᱟᱝ ᱢᱮ ᱠᱟᱹᱴᱤᱡ
ᱠᱟᱛᱷᱟᱢ ᱞᱟᱹᱭ ᱠᱮᱜᱼᱟ ᱟᱨ ᱫᱚ ᱪᱮᱫ
ᱮᱸ ᱡᱮᱸ ᱡᱚᱠᱷᱚᱱ ᱢᱮᱨᱚᱢ ᱠᱚᱢ ᱜᱩᱯᱤᱢ
ᱢᱩᱥᱠᱤᱞ ᱟᱨ ᱢᱮ ᱡᱚᱠᱷᱚᱱᱮᱢ ᱪᱟᱞᱟᱜᱼᱟ ᱢᱮᱨᱚᱢ ᱜᱩᱯᱤ ᱫᱚ ᱟᱹᱰᱤ ᱡᱟᱹᱥᱛᱤ ᱜᱮ ᱜᱩᱯᱤ ᱦᱩᱭᱩᱜᱼᱟ ᱟᱨ ᱚᱱᱮ ᱠᱚ ᱢᱮᱱᱟ
ᱛᱟᱦᱮᱱ ᱜᱮᱭᱟ
ᱟᱨ ᱢᱮᱨᱚᱢ ᱠᱚᱦᱚᱸ ᱠᱚ ᱟᱹᱲᱤᱥ ᱵᱟᱲᱟ ᱜᱚᱫᱚᱜ ᱜᱮᱭᱟ ᱡᱮ ᱫᱟᱜ ᱞᱚᱥᱚᱫ ᱨᱮ ᱡᱚᱠᱷᱚᱱ ᱩᱱᱤᱢ ᱫᱚᱦᱚᱭᱮᱭᱟ ᱛᱚ ᱮᱠᱟᱞᱜᱮ ᱟᱹᱲᱤᱥᱚᱜᱼᱟ ᱩᱱᱤ ᱫᱚ ᱟᱫᱚ ᱚᱱᱟᱛᱮ
ᱩᱥᱟᱹᱨᱟ ᱫᱚ ᱵᱟᱵᱚᱱ ᱪᱟᱞᱟᱜ-ᱟ ᱢᱤᱫᱚᱢ ᱠᱩ ᱪᱟᱞᱟᱣ ᱴᱷᱤᱠ ᱞᱮᱱᱠᱷᱟᱱ ᱜᱮ ᱪᱮᱫ ᱜᱚᱰᱟ ᱚᱱᱛᱮ ᱜᱤᱧ ᱪᱟᱞᱟᱜ-ᱟ
ᱟᱨ ᱤᱱᱟᱹ ᱵᱟᱫ ᱠᱟᱛᱮ ᱦᱚᱸ ᱡᱚᱠᱷᱚᱱ
ᱚᱱᱟ ᱤᱭᱟᱹ ᱫᱩᱲᱩᱵ ᱜᱚᱰᱟ ᱨᱮᱱᱟᱜ ᱡᱚᱢ ᱪᱟᱵᱟ ᱤᱫᱤᱭᱟ ᱛᱚᱵᱮ ᱴᱷᱤᱠᱟᱹᱜ-ᱟ ᱢᱚᱡ ᱜᱮ ᱫᱟᱬᱟ ᱵᱟᱲᱟᱭᱟ ᱟᱨ ᱤᱱᱠᱟᱹ ᱵᱟᱲᱟ ᱠᱟᱛᱮ ᱩᱱᱤ
ᱴᱟᱱᱟᱣ ᱴᱤᱠ ᱞᱮᱠᱷᱟᱡ ᱫᱚ ᱦᱟᱸᱜ ᱩᱱᱤ ᱛᱟᱱ ᱛᱮᱫᱚ ᱟᱹᱰᱤ ᱢᱚᱡᱽ ᱜᱮ ᱦᱩᱭᱩᱜ-ᱟ
ᱨᱚᱲ ᱠᱮᱫ ᱛᱟᱞᱟᱝ ᱥᱮᱢ ᱞᱟᱹᱭ ᱠᱮᱫ ᱛᱟᱞᱟᱝ ᱟᱨ ᱦᱚ ᱩᱱᱤ ᱮᱵᱟᱨᱮ ᱢᱤᱫᱵᱟᱨ ᱮᱴᱠᱮᱴᱚᱬᱮ ᱫᱚ ᱧᱮᱞᱚᱜᱚᱜ ᱜᱮᱭᱟ ᱱᱚᱣᱟ ᱢᱮᱨᱚᱢ ᱠᱚ ᱜᱩᱯᱤᱭᱟ ᱥᱮ ᱡᱟᱦᱟᱱᱟᱜ ᱠᱩᱢ ᱪᱤᱠᱟᱭ᱾ ᱠᱷᱟᱡ ᱟᱫᱚ ᱱᱚᱝᱠᱟ ᱤᱧ ᱦᱚᱧ ᱟᱢᱫᱟᱡᱽ ᱵᱟᱲᱟᱣ ᱠᱟᱜ ᱠᱩᱜᱮᱭᱟ ᱛᱚᱵᱮ ᱟᱨᱦᱚᱸ ᱥᱟᱶ ᱥᱟᱶᱛᱮ ᱱᱮᱛᱟᱨ ᱢᱟ ᱟᱭᱢᱟ ᱟᱞᱮᱥᱮᱫ ᱢᱟ ᱡᱚᱛᱚ ᱞᱮᱠᱟᱱ ᱡᱤᱱᱤᱥ ᱠᱚ ᱜᱩᱯᱤ ᱠᱚ ᱢᱟᱱᱮ ᱢᱮᱨᱚᱢ ᱵᱷᱤᱰᱤ ᱟᱨ ᱠᱟᱰᱟ ᱵᱤᱛᱠᱤᱞ ᱠᱩ ᱜᱟᱹᱭ ᱰᱟᱝᱨᱟ ᱠᱩ᱾ ᱟᱫᱚ ᱮᱱᱨᱮᱦᱚᱸ ᱱᱮᱛᱟᱨ ᱚᱠᱛᱮ ᱥᱮ ᱱᱟᱦᱟᱜ ᱡᱩᱜ ᱨᱮᱫᱚ ᱱᱩᱠᱩᱠᱩ ᱠᱚᱢ ᱤᱫᱤᱜ ᱠᱟᱱᱟ ᱢᱟᱱᱮ ᱠᱚᱢ ᱠᱩ ᱜᱩᱯᱤᱭᱮᱫ ᱠᱚᱣᱟ ᱦᱟᱸᱜ ᱟᱫᱚ ᱵᱟᱠᱷᱟᱡ ᱞᱟᱦᱟ ᱛᱮᱢᱟ ᱡᱚᱛᱚ ᱦᱚᱲᱜᱤ ᱢᱟᱱᱮ ᱢᱤᱫ ᱟᱹᱛᱩ ᱨᱮᱱ ᱡᱚᱛᱚ ᱦᱚᱲ ᱜᱮᱢ ᱪᱟᱞᱟᱣ ᱪᱟᱵᱟ ᱠᱚᱜᱼᱟ ᱜᱟᱹᱭ ᱜᱩᱯᱤ ᱥᱮ ᱰᱟᱝᱨᱟ ᱜᱩᱯᱤ ᱥᱮ ᱱᱚᱜᱚᱭ ᱱᱮᱛᱟᱨᱟᱜ ᱟᱨ ᱞᱟᱦᱟ ᱛᱮᱱᱟᱜ ᱡᱩᱜᱽ ᱨᱮ ᱪᱮᱫ ᱞᱮᱠᱟ ᱢᱟᱱᱮ ᱜᱩᱯᱤ ᱠᱚᱨᱮ ᱵᱷᱮᱜᱟᱨ ᱦᱩᱭ ᱠᱟᱱᱟ ᱥᱮ ᱩᱢ ᱚᱱᱠᱟᱜᱮ ᱱᱮᱛᱟᱨ ᱦᱚᱸ ᱥᱟᱸᱜᱮ ᱦᱚᱲ ᱠᱚᱛᱮᱜ ᱯᱮ ᱪᱟᱞᱟᱜ-ᱟ ᱢᱟ ᱱᱚᱣᱟ ᱞᱟᱹᱭ ᱛᱟᱞᱟᱝ ᱢᱮ ᱦᱟᱸᱜ
ᱦᱮᱸ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱜᱼᱟ ᱟᱨ ᱤᱧ ᱡᱚᱠᱷᱚᱱ ᱦᱟᱸᱜ ᱤᱧ ᱞᱟᱹᱭᱟ
ᱡᱮ ᱟᱞᱮ ᱠᱷᱚᱱᱟᱜ ᱥᱮ ᱟᱹᱰᱤ ᱜᱟᱱ ᱜᱮ ᱪᱟᱞᱟᱜ-ᱟ
ᱚᱱᱟ ᱜᱩᱯᱤ ᱟᱨ ᱱᱤᱛ ᱟᱢᱮ
ᱞᱟᱜ ᱠᱷᱟᱱ ᱫᱷᱟᱱᱚ ᱡᱮ ᱞᱟᱦᱟ ᱛᱮᱫᱚ ᱚᱱᱟ ᱤᱭᱟᱹ ᱦᱩᱭᱩᱜ ᱠᱟᱱ ᱛᱟᱦᱮᱱᱟ ᱡᱚᱛᱚ ᱦᱚᱲ ᱨᱤᱱ ᱜᱟᱹᱭ ᱠᱩᱠᱩ ᱛᱟᱦᱮᱱᱚᱜ ᱠᱟᱱ ᱛᱟᱦᱮᱱᱟ ᱰᱨᱟ ᱠᱩᱠᱩ ᱛᱟᱦᱮᱱᱚᱜ ᱠᱟᱱ ᱛᱟᱦᱮᱱᱟ ᱚᱱᱟ ᱤᱭᱟᱹᱛᱮ ᱪᱟᱞᱟᱜ ᱦᱩᱭᱩᱜ ᱠᱟᱱ ᱛᱟᱦᱮᱱᱟ
ᱦ
ᱟᱨ ᱱᱮᱛᱟᱨ ᱠᱟᱛᱮᱜ ᱩᱝᱠᱩ ᱡᱚᱛᱚ ᱦᱚᱲ ᱨᱤᱱ ᱟᱨ ᱩᱝᱠᱟ ᱵᱟᱹᱱᱩᱜ ᱠᱩᱣᱟᱭ ᱜᱟᱹᱭ ᱰᱟᱝᱜᱨᱟ ᱠᱩ ᱢᱮᱛᱟᱜ ᱢᱮ ᱟᱹᱰᱤ ᱠᱚᱢ ᱦᱚᱲ ᱨᱤᱱ ᱟᱫᱚ ᱚᱱᱟ ᱤᱭᱟᱹ ᱦᱮ ᱟᱨ ᱱᱮᱛᱟᱨ ᱠᱟᱛᱮ ᱚᱱᱠᱟ ᱡᱟᱭᱜᱟ ᱠᱚᱦᱚᱸ ᱠᱩ ᱨᱚᱦᱚᱭ ᱮᱥᱮᱫ ᱪᱮᱥ
ᱡᱮ ᱜᱩᱯᱤ ᱨᱮᱦᱚᱸ ᱟᱹᱰᱤ ᱥᱩᱵᱤᱫᱷᱟ ᱟᱨ ᱱᱮᱛᱟᱨ ᱠᱟᱛᱮ ᱚᱱᱠᱟ ᱴᱟᱺᱰᱤ
ᱟᱨ ᱤᱱᱤᱵᱷᱟᱨᱥᱤᱴᱤ ᱨᱮᱦᱚᱸᱭ ᱧᱮᱞᱟ ᱟᱹᱰᱤ ᱜᱟᱱ ᱦᱚᱲ ᱠᱩᱦᱚᱸ ᱠᱩ ᱪᱟᱞᱟᱣ ᱠᱟᱱᱟ ᱛᱟᱸᱦᱮᱱ ᱞᱟᱦᱟ ᱛᱮᱫᱚ ᱜᱩᱯᱤ ᱦᱚᱸ ᱟᱹᱰᱤ ᱨᱟᱹᱥᱠᱟᱹ ᱡᱮ ᱜᱩᱯᱤᱧ ᱪᱟᱞᱟᱣ ᱠᱚᱜ-ᱟ ᱵᱟᱰᱟ ᱟᱲᱤᱢ ᱰᱟᱹᱵᱨᱟᱹᱜ ᱠᱟᱱᱟᱢ ᱜᱚᱢ ᱫᱟᱢ ᱪᱤᱠᱟᱹᱭ ᱫᱟᱢ
ᱟᱹᱰᱤᱜᱟᱱ ᱧᱮᱞᱚᱜ ᱠᱟᱱ ᱛᱟᱦᱮᱱᱟ ᱟᱨ ᱤᱱᱟᱹ ᱵᱟᱫ ᱠᱟᱛᱮᱫ ᱡᱚᱠᱷᱚᱱ ᱱᱮᱛᱟᱨ ᱠᱟᱛᱮᱢ ᱧᱮᱞᱟ ᱡᱚᱠᱷᱚᱱ ᱛᱚ ᱩᱱᱟ. ᱜ ᱚᱱᱠᱟ ᱫᱚ ᱰᱟᱹᱵᱽᱨᱟᱹ ᱠᱚᱫᱚ ᱵᱟᱝ ᱦᱩᱭᱩᱜ ᱠᱟᱱᱟ ᱠᱷᱟ. ᱞᱤ ᱟᱢᱫᱚ ᱪᱟᱞᱟᱜ ᱢᱮ ᱟᱨ ᱮ ᱠᱚᱯᱤᱝ ᱵᱟᱲᱟᱭ ᱢᱮ ᱟᱨ ᱦᱤᱡᱩᱜ ᱢᱮ ᱟᱫᱚ ᱚᱱᱟ ᱛᱮ ᱩᱱᱟᱹᱜ ᱨᱟᱹᱥᱠᱟᱹ ᱵᱟᱝ ᱟᱹᱭᱠᱟᱹᱜ ᱠᱟᱱᱟ ᱜᱩᱯᱤ ᱠᱚᱨᱮ ᱟᱫᱚ ᱟᱢ ᱜᱮ ᱞᱟᱹᱭ ᱢᱮ ᱦᱟᱸᱜ ᱟᱯᱮ ᱥᱮᱱᱟᱜ ᱮ
ᱦᱮᱸ ᱱᱚᱜᱼᱚ ᱱᱤᱭᱟᱹ ᱠᱚ ᱛᱤᱱᱟᱹᱜ ᱮᱢ ᱞᱟᱹᱭ ᱠᱮᱜᱼᱟ ᱱᱚᱜ-ᱚ ᱱᱤᱛᱚᱜ ᱟᱹᱰᱤ ᱡᱚᱛᱷᱟᱛ ᱠᱟᱛᱷᱟᱢ ᱞᱟᱹᱭ ᱥᱚᱫᱚᱨ ᱠᱮᱫ ᱛᱟᱞᱟᱝ ᱟ ᱮᱱᱛᱮᱜ ᱱᱮᱛᱟᱨ ᱫᱚ ᱟᱭᱢᱟ ᱱᱩᱝᱠᱟ ᱮᱸᱴᱠᱮᱴᱚᱬᱮ ᱧᱮᱞᱚᱜᱚᱜ ᱠᱟᱱᱟ ᱡᱮᱞᱮᱠᱟ ᱞᱟᱦᱟ ᱛᱮᱫᱚ ᱟᱹᱰᱤ ᱡᱟᱹᱥᱛᱤ ᱤᱭᱟᱹ ᱱᱚ ᱟᱹᱛᱤᱧ ᱡᱟᱭᱜᱟ ᱠᱩ ᱛᱟᱦᱮᱸ ᱠᱟᱱᱟ ᱟᱨ ᱱᱮᱛᱟᱨ ᱚᱠᱛᱮᱢ ᱧᱮᱞ ᱞᱮᱠᱷᱟᱡ ᱫᱚ ᱟᱞᱮᱥᱮᱫ ᱦᱚᱸ ᱢᱟᱱᱮ ᱥᱤ ᱪᱟᱵᱟᱭ ᱫᱟ ᱠᱚ ᱦᱟᱜ ᱡᱟᱭᱜᱟ ᱠᱚ ᱮᱱᱛᱮᱜ ᱯᱷᱩᱴᱵᱚᱞ ᱮᱱᱮᱡ ᱜᱟᱛᱤᱜ ᱞᱟᱹᱜᱤᱫ ᱦᱚᱸ ᱱᱚᱝᱠᱟ ᱡᱟᱭᱜᱟ ᱜᱮ ᱵᱟᱹᱱᱩᱜ-ᱟ ᱚᱱᱟ ᱫᱚ ᱠᱟᱨᱚᱱ ᱞᱮᱠᱟᱛᱮ ᱢᱮᱱ ᱞᱮᱠᱷᱟᱡ ᱫᱚ ᱱᱮᱛᱟᱨ ᱚᱠᱟ ᱞᱚᱡᱤᱠ ᱠᱚ ᱦᱮᱡ ᱟᱠᱟᱱᱟ ᱮᱱᱛᱮ ᱱᱚᱶᱟ ᱥᱤᱭᱚᱜ ᱴᱮᱨᱮᱠᱴᱚᱨ ᱠᱩ ᱟᱨ ᱞᱟᱦᱟᱛᱮᱱ ᱦᱚᱲ ᱠᱚᱫᱚ ᱤᱱᱟᱹᱜ ᱴᱟᱺᱰᱤ ᱠᱚ ᱥᱤ ᱫᱟᱲᱮᱜ ᱠᱟᱱ ᱛᱟᱦᱮᱸᱱ ᱛᱮ ᱥᱮᱠᱚ ᱟᱥᱠᱤᱛᱚᱜ ᱠᱟᱱ ᱛᱟᱦᱮᱸᱱ ᱛᱮ ᱢᱮᱱᱮ ᱛᱮᱦᱮᱱ ᱠᱩ ᱵᱚᱞᱮ ᱟᱪ ᱪᱷᱟ ᱛᱟᱦᱮᱸ ᱦᱟᱛᱟᱲ ᱩᱪᱚᱜᱮ ᱱᱚᱭᱟ ᱨᱮ ᱜᱟᱹᱭ ᱰᱟᱝᱜᱨᱟ ᱠᱚ ᱤᱭᱟᱹᱭᱟ ᱟᱨ ᱱᱤᱛᱟᱨ ᱠᱚ ᱦᱚᱲ ᱫᱚᱢ ᱧᱮᱞ ᱞᱮᱠᱚ ᱠᱷᱟᱱ ᱢᱟᱱᱮ ᱱᱚᱣᱟ ᱥᱤ ᱦᱚᱸ ᱩᱥᱟᱹᱨᱟᱜᱮ ᱠᱚ ᱥᱤ ᱫᱟᱲᱮᱭᱟᱜ ᱠᱟᱱᱟ ᱟᱨ ᱫᱚᱥᱟᱨ ᱠᱟᱛᱷᱟ ᱫᱚ ᱦᱩᱭᱩᱜ ᱠᱟᱱᱟ ᱵᱚᱞᱮ ᱢᱤᱫ ᱢᱤᱫᱴᱮᱱ ᱞᱟᱞᱚᱪ ᱞᱮᱠᱟ ᱢᱮᱱᱟᱜ ᱛᱟᱠᱚᱣᱟ ᱵᱟᱝ ᱢᱟᱱᱮ ᱯᱩᱨᱟᱹᱣ ᱠᱷᱮᱛ ᱵᱚᱱ ᱥᱤ ᱪᱟᱵᱟᱭᱟ ᱟᱫᱚ ᱢᱤᱫ ᱥᱚᱯᱛᱟ ᱫᱚ ᱴᱷᱤᱠ ᱫᱚ ᱴᱷᱤᱠ ᱜᱮᱭᱟ ᱡᱮ ᱱᱚᱣᱟ ᱵᱤᱡᱽᱱᱮᱥ ᱠᱟ ᱥᱮ ᱪᱟᱥᱵᱟᱥ ᱞᱮᱠᱟ ᱠᱚ ᱠᱚᱨᱟᱣ ᱫᱟ ᱟᱨ ᱫᱚᱥᱟᱨ ᱦᱤᱥᱟᱹᱵ ᱛᱮᱫᱚ ᱵᱚᱞᱮ ᱱᱚᱣᱟ ᱠᱟᱱᱟ ᱡᱮ ᱛᱷᱚᱲᱟ ᱜᱟᱱ ᱫᱚ ᱵᱟᱧᱪᱟᱣ ᱥᱮ ᱥᱟᱨᱮᱡ ᱞᱟᱹᱠᱛᱤ ᱠᱟᱱ ᱜᱮᱭᱟ ᱠᱷᱮᱛ ᱴᱟᱺᱰᱤ ᱠᱚ ᱮᱱᱛᱮ ᱠᱷᱟᱡ ᱚᱠᱟ ᱨᱮᱵᱚᱱ ᱟᱹᱥᱩᱞ ᱵᱟᱲᱟ ᱠᱚᱣᱟ ᱱᱩᱠᱩ ᱛᱤᱱᱟᱹᱜ ᱢᱮᱨᱚᱢ ᱵᱷᱤᱰᱤ ᱠᱚ ᱢᱮᱱᱟᱜ ᱠᱚᱣᱟ
ᱟᱫᱚ ᱦᱟᱸᱜ ᱛᱮᱦᱮᱧ ᱫᱚ ᱯᱟᱥᱮᱱ ᱚᱱᱠᱟᱧ ᱟᱹᱭᱠᱟᱹᱣ ᱫᱟ ᱢᱤᱫ ᱫᱚᱢ ᱜᱮ ᱦᱟᱸᱜ ᱫᱟᱠᱟ ᱫᱚᱧ ᱡᱚᱢᱟ ᱚᱱᱟ ᱤᱭᱟᱹᱛᱮ ᱮ ᱡᱟᱦᱟᱱᱟᱜ ᱫᱚ ᱵᱟᱝ ᱠᱟᱱᱟ ᱮᱱᱛᱮᱫ ᱱᱤᱛᱚᱜ ᱫᱚ ᱯᱟᱥᱮᱡ ᱱᱤᱛᱚᱜ ᱦᱟᱜ ᱥᱚᱢᱚᱭ ᱜᱤᱧ ᱡᱚᱢ ᱠᱷᱟᱡ ᱫᱚ ᱟᱨ ᱠᱷᱟᱡ ᱟᱨ ᱟᱹᱭᱩᱵ ᱩᱛᱟᱹᱨ ᱵᱟᱨ ᱫᱚᱢ ᱯᱟᱥᱮᱧ ᱡᱚᱢ ᱠᱟᱜᱼᱟ ᱛᱤᱠᱤᱱ ᱵᱮᱞᱟ ᱫᱚ ᱵᱟᱹᱧ ᱡᱚᱢᱟ ᱤᱧᱫᱚ ᱟᱫᱚ ᱚᱱᱟ ᱤᱭᱟᱹ ᱛᱮᱜᱮ ᱦᱟᱜ ᱡᱟᱦᱟᱱᱟᱜ ᱟᱫᱚ ᱵᱟᱝ ᱟᱫᱚ ᱤᱧ ᱦᱚᱸ ᱡᱚᱠᱷᱚᱱ
ᱫᱚ ᱟᱢ
ᱟᱫᱚ ᱤᱧ ᱪᱟᱞᱟᱣ ᱵᱟᱲᱟᱜ ᱠᱟᱱ ᱛᱟᱦᱮᱱᱟ ᱢᱮᱨᱚᱢ ᱜᱩᱯᱤ ᱠᱚᱸᱦᱚ
ᱟᱫᱚ ᱡᱩᱫᱤ ᱦᱟᱸᱜ ᱤᱧ ᱦᱩᱫᱤᱥ ᱫᱟ ᱯᱟᱥᱮᱡ ᱛᱤᱱᱟᱹᱜ ᱜᱟᱱ ᱪᱟᱣᱞᱮ ᱢᱮᱱᱟᱜᱼᱟ ᱟᱫᱚ ᱚᱱᱟ ᱤᱭᱟᱹᱛᱮ ᱡᱚᱠᱷᱚᱱ ᱤᱧ ᱢᱮᱱᱟ ᱡᱮ ᱡᱩᱫᱤ ᱠᱚᱢ ᱜᱮ ᱢᱮᱱᱟᱜ ᱠᱷᱟᱡ ᱫᱚ ᱦᱟᱸᱜ ᱛᱮᱦᱮᱧ ᱥᱮᱛᱟᱜ ᱦᱚᱸ ᱵᱟᱹᱧ ᱡᱚᱢᱟ ᱠᱷᱟᱹᱞᱤ ᱟᱭᱩᱵ ᱛᱮᱫ ᱤᱧ ᱡᱚᱢᱟ ᱟᱨ ᱡᱩᱫᱤ ᱢᱮᱱᱟᱜ ᱧᱚᱜ ᱠᱷᱟᱡ ᱰᱷᱮᱨ ᱜᱮ ᱵᱚᱞᱮ ᱦᱩᱭᱩᱜ ᱠᱷᱟᱡ ᱢᱚᱡᱽ ᱜᱮ ᱵᱚᱞᱮ ᱱᱟᱯᱟᱭ ᱛᱮ ᱛᱚ ᱚᱱᱟ ᱦᱤᱥᱟᱹᱵ ᱛᱮᱜᱮ ᱦᱟᱸᱜ ᱟᱢ ᱫᱷᱮᱭᱟᱱᱟᱜ ᱢᱮ
ᱟᱨ ᱴᱷᱤᱠ ᱜᱮᱭᱟ ᱦᱟᱸᱜ
ᱪᱮᱫ ᱛᱤᱱᱟᱹᱜ ᱜᱟᱱ ᱢᱮᱱᱟᱜᱼᱟ ᱟᱨ ᱠᱟᱷᱡ ᱫᱚ ᱱᱤᱛᱚᱜ ᱡᱚᱢ ᱦᱩᱭᱩᱜᱼᱟ ᱟᱨ ᱠᱷᱟᱡ ᱫᱚ ᱥᱤᱫᱟ ᱟᱹᱭᱩᱵ ᱩᱛᱟᱹᱨ ᱢᱤᱫ ᱫᱚᱢ ᱜᱮ ᱡᱚᱢ ᱦᱩᱭᱩᱜᱼᱟ ᱦᱟᱸᱜ ᱚᱱᱟ ᱦᱤᱥᱟᱹᱵ ᱛᱮᱜᱮ ᱟᱫᱚ ᱦᱮᱸ ᱢᱟ ᱵᱟᱹᱭ ᱵᱟᱹᱭᱛᱮ ᱠᱟᱛᱷᱟ ᱠᱚᱫᱚ ᱦᱟᱸᱜ ᱞᱟᱦᱟ ᱥᱮᱫ ᱞᱟᱝ ᱵᱟᱲᱦᱟᱣ ᱤᱫᱤᱭᱟ ᱟᱫᱚ ᱞᱟᱦᱟ ᱥᱮᱫ ᱫᱚ ᱠᱟᱛᱷᱟ ᱫᱚ ᱱᱚᱝᱠᱟᱭ ᱱᱟ ᱡᱮ ᱟᱞᱮ ᱥᱮᱫ ᱡᱚᱠᱷᱚᱱ ᱮᱢ ᱪᱟᱞᱟᱜᱼᱟ ᱡᱮ ᱜᱟᱹᱭ ᱜᱩᱯᱤ ᱠᱟᱰᱟ ᱜᱩᱯᱤ ᱞᱟᱦᱟ ᱛᱮ ᱟᱹᱰᱤ ᱜᱟᱱ ᱠᱚ ᱪᱟᱞᱟᱜ ᱠᱟᱱ ᱛᱟᱦᱮᱱᱟ ᱥᱮ ᱟᱹᱰᱤ ᱜᱟᱱ ᱦᱟᱱᱛᱮ ᱱᱟᱛᱮ ᱠᱚ ᱪᱟᱞᱟᱜ ᱠᱟᱱ ᱛᱟᱦᱮᱱᱟ ᱟᱨ ᱤᱱᱟᱹ ᱵᱟᱫ ᱠᱟᱛᱮ ᱦᱚᱸ ᱟᱹᱰᱤ ᱜᱟᱱ ᱦᱚᱲᱚ ᱦᱟᱱᱛᱮ ᱱᱟᱛᱮ ᱮᱱᱛᱮᱫ ᱞᱟᱦᱟ ᱛᱮᱫᱚ ᱜᱤᱫᱽᱨᱟᱹ ᱩᱱᱠᱩ ᱚᱠᱚᱭ ᱠᱚᱨᱮᱱ ᱜᱟᱹᱭ ᱰᱮᱨᱟ ᱠᱚ ᱵᱟᱠᱚ ᱛᱟᱦᱮᱸ ᱠᱟᱱᱟ ᱩᱱᱠᱩ ᱦᱚᱸᱠᱚ ᱪᱟᱞᱟᱜ ᱠᱟᱱ ᱛᱟᱦᱮᱱᱟ ᱰᱟᱹᱵᱽᱨᱟᱹᱜ ᱵᱚᱞᱮ ᱦᱮᱸ ᱮᱠᱟᱞ ᱫᱚᱱ ᱟᱞᱮ ᱜᱟᱹᱰᱭᱟᱹ ᱨᱮ ᱥᱮ ᱚᱸᱰᱮ ᱨᱮ ᱪᱟᱞᱟᱜᱼᱟ ᱟᱨ ᱤᱱᱟᱹ ᱵᱟᱫ ᱠᱟᱛᱮᱫ ᱱᱮᱛᱟᱨ ᱜᱟᱛᱮ ᱚᱱᱠᱟᱢ ᱧᱮᱞ ᱞᱮᱠᱚ ᱠᱷᱟᱡ ᱫᱚ ᱚᱱᱠᱟ ᱫᱚ ᱵᱟᱠᱚ ᱠᱚ ᱪᱟᱞᱟᱜ ᱠᱟᱱᱟ ᱱᱮᱛᱟᱨ ᱫᱚ ᱱᱮᱛᱟᱨ ᱢᱟ ᱟᱯᱟᱱ ᱟᱹᱯᱤᱱ ᱠᱟᱹᱢᱤ
ᱟᱨ
ᱡᱚᱠᱷᱚᱱ ᱮᱢ ᱧᱮᱞ ᱠᱚᱣᱟ ᱟᱛᱳ ᱴᱚᱞᱟ ᱠᱚᱨᱮ ᱦᱚᱸ ᱚᱱᱠᱟ ᱵᱟᱠᱚ ᱥᱚᱠᱚᱜ ᱠᱟᱱᱟ ᱚᱱᱟ ᱦᱚᱸ ᱤᱭᱟᱹ ᱠᱚ ᱵᱟᱠᱚ ᱥᱚᱠᱚᱜ ᱠᱟᱱᱟ ᱢᱮᱛᱟᱜ ᱢᱮ ᱚᱱᱟ ᱜᱟᱹᱰᱭᱟᱹ ᱰᱟᱹᱵᱽᱨᱟᱹᱜ ᱠᱚᱦᱚᱸ ᱥᱮ ᱤᱱᱟᱹ ᱵᱟᱫ ᱠᱟᱛᱮᱫ ᱩᱱᱠᱩ ᱫᱚ ᱚᱲᱟᱜ ᱨᱮᱠᱚ ᱛᱟᱦᱮᱱ ᱠᱟᱱᱟ ᱟᱨ ᱯᱟᱲᱦᱟᱜ ᱠᱟᱱᱟ ᱠᱚ ᱦᱟᱱᱛᱮ ᱱᱟᱛᱮ ᱦᱳᱥᱴᱮᱞ ᱠᱚ ᱤᱫᱤ ᱵᱟᱲᱟ ᱟᱠᱟᱫ ᱠᱚᱣᱟ ᱟᱫᱚ ᱚᱱᱮ ᱚᱱᱟ ᱠᱚᱦᱚᱸ ᱟᱹᱰᱤ ᱡᱟᱹᱥᱛᱤ ᱧᱮᱞᱚᱜᱚᱜ ᱠᱟᱱᱟ ᱱᱮᱛᱟᱨ ᱜᱟᱛᱮᱫ ᱟᱨ ᱤᱱᱟᱹ ᱵᱟᱫ ᱠᱟᱛᱮ ᱡᱚᱠᱷᱚᱱ ᱦᱟᱱᱟ ᱟᱰᱮ ᱯᱟᱥᱮ ᱨᱮᱭᱟᱜ ᱚᱱᱟ ᱟᱹᱛᱩ ᱴᱚᱞᱟ ᱠᱚᱨᱮᱧ ᱪᱟᱞᱟᱜᱼᱟ ᱰᱟᱹᱵᱽᱨᱟᱹᱜ ᱠᱚ ᱟᱹᱰᱤᱜᱟᱱ
ᱟᱹᱰᱤ
ᱜᱟᱹᱰᱮ ᱠᱚ ᱡᱩᱛ ᱵᱟᱲᱟ ᱠᱟᱜᱼᱟ ᱚᱸᱰᱮ ᱠᱚ ᱰᱟᱹᱵᱨᱟᱹᱜ ᱠᱟᱱᱟ ᱥᱮ ᱚᱸᱰᱮ ᱜᱮ
ᱦᱮ ᱟᱪᱪᱷᱟ ᱟᱹᱰᱤᱜᱟᱱ ᱦᱩ ᱱᱚᱜᱼ ᱚᱭ ᱟᱭᱢᱟ ᱠᱟᱛᱷᱟ ᱠᱚᱢ ᱞᱟᱹᱭ ᱠᱮᱫᱟ ᱟᱹᱰᱤ ᱢᱚᱸᱡ ᱤᱧ ᱵᱩᱡᱷᱟᱹᱣ ᱠᱮᱫᱟ ᱡᱮ ᱚᱠᱟ ᱠᱚ ᱠᱟᱛᱷᱟ ᱠᱚᱢ ᱞᱟᱹᱭ ᱟᱹᱫᱤᱧᱟ ᱚᱱᱟ ᱦᱚᱸ ᱟᱞᱮ ᱥᱮᱱ ᱠᱩ ᱠᱚᱨᱟᱣ ᱜᱮᱭᱟ ᱥᱮ ᱤᱧ ᱦᱚᱸᱧ ᱠᱚᱨᱟᱣ ᱵᱟᱲᱟ ᱠᱟᱫ ᱜᱮᱭᱟ ᱟᱨ ᱢᱟᱱᱮ ᱛᱤᱱᱟᱹᱜ ᱜᱟᱹᱭ ᱜᱩᱯᱤ ᱡᱤᱱᱤᱥ ᱠᱟᱱᱟ ᱥᱮ ᱱᱚᱣᱟ ᱠᱚᱫᱚ ᱦᱟᱸᱜ ᱢᱮᱱ ᱫᱟᱲᱮᱭᱟᱜᱼᱟ ᱵᱚᱞᱮ ᱟᱵᱚ ᱱᱚᱣᱟ ᱫᱟᱨᱮ ᱱᱟᱹᱲᱤ ᱛᱩᱞᱩᱡ ᱡᱚᱯᱲᱟᱣ ᱢᱮᱱᱟᱜ ᱟᱥᱮ ᱠᱷᱮᱛ ᱠᱷᱟᱹᱞᱤᱦᱟᱱ ᱞᱮᱠᱟ ᱢᱟᱱᱮ ᱟᱹᱰᱤ ᱨᱟᱹᱥᱠᱟᱹ ᱵᱩᱡᱷᱟᱹᱜᱼᱟ ᱨᱚᱢᱚᱡᱽ ᱵᱩᱡᱷᱟᱹᱜᱼᱟ ᱟᱨ ᱚᱠᱟ ᱦᱟᱢ ᱠᱩᱞᱤ ᱠᱤᱫᱤᱧᱟ᱾ ᱱᱚᱣᱟ ᱜᱟᱰᱟ ᱠᱚᱨᱮᱜ ᱯᱟᱭᱨᱟᱜ ᱥᱮ ᱜᱟᱹᱰᱭᱟᱹ ᱠᱚᱨᱮ ᱫᱚᱱ ᱞᱮᱠᱟ ᱚ ᱱᱚᱝᱠᱟ ᱫᱚ ᱱᱚᱣᱟ ᱦᱚᱸ ᱢᱤᱫᱴᱮᱱ ᱢᱤᱫᱴᱮᱱ ᱟᱵᱚ ᱱᱚᱣᱟ ᱯᱨᱟᱠᱨᱤᱛᱤᱠ ᱡᱤᱱᱤᱥ ᱞᱮᱠᱟᱛᱮ ᱢᱮᱱ ᱞᱮᱠᱷᱟᱡ ᱫᱚ ᱠᱟᱱ ᱜᱮᱭᱟ ᱦᱟᱸᱜ᱾ ᱟᱫᱚ ᱚᱱᱠᱟᱜᱮ ᱤᱧᱦᱚᱧ ᱠᱟᱹᱴᱤᱡ ᱨᱮᱫᱩᱧ ᱫᱚᱱ ᱵᱟᱲᱟᱣ ᱠᱟᱜ ᱜᱮᱭᱟ ᱥᱮ ᱱᱚᱠᱟ ᱰᱟᱹᱵᱽᱨᱟᱹ ᱦᱩᱭ ᱵᱟᱲᱟᱣ ᱠᱟᱱ ᱜᱮᱭᱟ᱾ ᱟᱫᱚ ᱱᱮᱛᱟᱨ ᱚᱠᱛᱮ ᱨᱮᱫᱚ ᱱᱚᱝᱠᱟ ᱚᱯᱥᱚᱨ ᱵᱟ, ᱧ ᱧᱟᱢ ᱫᱟ ᱚᱲᱟᱜ ᱥᱮᱫ ᱪᱟᱞᱟᱜ ᱥᱮ ᱚᱲᱟᱜ ᱥᱮᱫ ᱪᱟᱞᱟᱜ ᱨᱮᱦᱚᱸ ᱢᱟᱱᱮ ᱱᱮᱛᱟᱨ ᱤᱱᱟᱹᱜ ᱵᱟᱠᱚ ᱜᱟᱛᱮᱜ ᱢᱟᱱᱮ ᱩᱱᱟᱹᱜ ᱵᱟᱠᱚ ᱠᱚ ᱫᱚᱱ ᱵᱟᱲᱟᱭᱮᱫ ᱜᱟᱰᱭᱟᱹ ᱠᱚᱨᱮ ᱥᱮ ᱤᱱᱟᱹᱜ ᱜᱟᱹᱰᱤᱭᱟᱹ ᱠᱚᱨᱮ ᱫᱚ ᱵᱟᱠᱚ ᱪᱟᱞᱟᱜ ᱠᱟᱱᱟ ᱰᱟᱹᱵᱨᱟᱹᱜ ᱠᱚᱦᱟᱜ᱾ ᱮᱱᱛᱮᱫ ᱱᱮᱛᱟᱨ ᱫᱚ ᱟᱭᱢᱟ ᱚᱱᱠᱟ ᱥᱤᱥᱴᱮᱢ ᱠᱚ ᱦᱮᱡ ᱠᱟᱱᱟ ᱥᱤᱥᱴᱮᱢ ᱢᱟᱱᱮ ᱟᱭᱢᱟ ᱞᱮᱠᱟᱱ ᱱᱚᱞ ᱥᱮ ᱱᱚᱣᱟ ᱪᱟᱯᱟ ᱠᱚᱞ ᱥᱮ ᱚᱱᱟ ᱠᱩᱧ ᱠᱚ ᱢᱮᱱᱟᱜᱼᱟ᱾ ᱟᱨ ᱱᱮᱛᱟᱨ ᱡᱟᱹᱥᱛᱤ ᱠᱟᱭᱛᱮᱢ ᱢᱮᱱᱮᱠᱷᱟᱡ ᱫᱚ ᱢᱚᱴᱚᱨ ᱠᱚ ᱵᱟᱹᱭᱥᱟᱹᱣ ᱟᱠᱟᱫᱟ ᱚᱱᱟᱨᱮ ᱴᱮᱝᱠᱤ ᱠᱚᱠᱚ ᱞᱟᱜᱟᱣ ᱟᱠᱟᱫᱟ᱾ ᱟᱫᱚ ᱚᱱᱮ ᱚᱱᱟ ᱤᱭᱟᱹᱛᱮᱢ ᱢᱮᱱ ᱫᱟᱲᱮᱭᱟᱜᱼᱟ ᱱᱮᱛᱟᱨ ᱫᱚ ᱦᱟᱸᱜ ᱠᱚᱢ ᱤᱫᱤᱠᱟᱱᱟ ᱱᱚᱣᱟ ᱜᱟᱹᱰᱭᱟᱹ ᱠᱚ ᱥᱮ ᱜᱟᱰᱟ ᱠᱚᱨᱮ ᱰᱟᱹᱵᱨᱟᱹᱜ ᱫᱚ ᱟᱫᱚ ᱱᱚᱰᱮ ᱜᱤᱧ ᱠᱩᱞᱤ ᱢᱮᱭᱟ ᱡᱮ ᱟᱯᱮᱥᱮᱫ ᱱᱚᱝᱠᱟ ᱜᱟᱹᱰᱭᱟᱹ ᱥᱮ ᱜᱟᱰᱟ ᱠᱚᱨᱮ ᱯᱮ ᱰᱟᱹᱵᱽᱨᱟᱹᱜ ᱠᱟᱱ ᱜᱮᱭᱟ ᱱᱮᱛᱟᱨ ᱦᱚᱸ᱾
ᱦ
ᱱᱮᱛᱟᱨ ᱚᱱᱟ ᱜᱟᱹᱰᱭᱟᱹ ᱜᱟᱰᱟ ᱠᱚ ᱡᱚᱛᱚ ᱟᱫ ᱪᱟᱵᱟᱭᱮᱱᱟ ᱥᱮ ᱢᱮᱱᱟᱜ ᱫᱚ ᱢᱮᱱᱟᱜ ᱜᱮᱭᱟ ᱥᱮ ᱵᱟᱯᱮ ᱰᱟᱹᱵᱽᱨᱟᱹᱜ ᱠᱟᱱᱟ ᱥᱮ ᱪᱮᱫ ᱞᱮᱠᱟ ᱱᱚᱣᱟ ᱵᱚ ᱛᱮ ᱞᱟᱹᱭ ᱛᱟᱞᱟ ᱢᱮ ᱠᱷᱟᱴᱚ ᱢᱟᱪᱷᱟᱛᱮ ᱦᱟᱜ
ᱦᱮᱸ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱤᱧ ᱪᱮᱛᱟᱱ ᱨᱮ᱾ ᱟᱫᱚ ᱦᱟᱸᱜ ᱤᱧ ᱡᱚᱠᱷᱚᱱᱤᱧ ᱞᱟᱹᱭᱟ ᱱᱚᱣᱟ ᱠᱚ ᱵᱟᱨᱮᱛᱮ ᱡᱮ ᱟᱞᱮ ᱦᱚᱸ ᱱᱚᱜᱼᱚᱭ ᱟᱹᱰᱤ ᱜᱟᱱ ᱞᱮ ᱰᱟᱹᱵᱽᱨᱟᱹᱜ ᱠᱟᱱ ᱜᱮᱭᱟ ᱱᱮᱛᱟᱨ ᱠᱟᱛᱮᱫ ᱦᱚᱸ ᱥᱮ ᱞᱟᱦᱟ ᱛᱮᱦᱚᱸᱞᱮ ᱰᱟᱹᱵᱽᱨᱟᱹᱜ ᱠᱟᱱ ᱛᱟᱦᱮᱱ ᱜᱮᱭᱟ ᱟᱨ
ᱟᱨ ᱱᱮᱛᱟᱨ ᱠᱚᱢ ᱥᱮ ᱪᱟᱞᱟᱜ ᱱᱟ ᱚᱲᱟᱜ ᱨᱮ ᱟᱯᱟᱱ ᱟᱯᱤᱱ ᱰᱷᱮᱠᱚᱡ ᱠᱚ ᱡᱩᱛ ᱵᱟᱲᱟ ᱫᱟ᱾ ᱟᱨ ᱤᱱᱟᱹ ᱵᱟᱫᱽ ᱠᱟᱛᱮᱫ ᱢᱤᱫᱴᱟᱹᱝ ᱚᱲᱟᱜ ᱨᱮᱜᱮ ᱡᱚᱛᱚᱣᱟᱜ ᱚᱱᱠᱟ ᱦᱩᱭᱩᱜ ᱠᱟᱱᱟ ᱡᱮ ᱚᱱᱠᱟ ᱰᱟᱹᱵᱨᱟᱹᱜ ᱵᱟᱝ ᱦᱩᱭᱩᱜ ᱠᱟᱱᱟ᱾ ᱟᱨ ᱤᱱᱟᱹ ᱵᱟᱫᱽ ᱠᱟᱛᱮᱫ ᱡᱚᱠᱷᱚᱱᱮᱢ ᱧᱮᱞᱟ ᱟᱹᱰᱤᱜᱟᱱ ᱞᱟᱦᱟ ᱛᱮᱫᱚ ᱦᱟᱸᱜ ᱞᱮ ᱰᱟᱹᱵᱽᱨᱟᱹ ᱵᱟᱲᱟᱜ ᱠᱟᱱ ᱛᱟᱦᱮᱱᱟ ᱟᱨ ᱞᱟᱦᱟ ᱛᱮᱫᱚ ᱢᱮᱛᱟᱜ ᱢᱮ ᱟᱹᱰᱤ ᱜᱟᱱ ᱱᱚᱜ ᱚᱭ ᱦᱟᱸᱰᱮ ᱱᱟᱰᱮ ᱜᱟᱹᱰᱭᱟᱹ ᱪᱟᱞᱟᱜ ᱢᱮ ᱥᱮ ᱦᱟᱱᱟᱴᱟᱜ ᱨᱮ ᱠᱩᱸᱧ ᱨᱮ ᱫᱚᱱ ᱢᱮ᱾
ᱟᱹᱰᱤᱜᱟᱱ ᱦᱩᱭᱩᱜ ᱠᱟᱱ ᱛᱟᱦᱮᱱᱟ ᱟᱨ ᱱᱮᱛᱟᱨ ᱠᱟᱛᱮ ᱚᱱᱠᱟ ᱵᱟᱝ ᱦᱩᱭᱩᱜ ᱠᱟᱱᱟ ᱡᱮ᱾ ᱱᱮᱛᱟᱨᱠᱮᱢᱟ ᱚᱲᱟᱜ ᱨᱮ ᱡᱚᱛᱚᱣᱟᱜ ᱚᱲᱟᱜ ᱨᱮ ᱰᱤᱭᱟᱹ ᱢᱮᱱᱟᱜᱼᱟ ᱚᱲᱟᱜ ᱨᱮ ᱡᱚᱛᱚ ᱢᱮᱱᱟᱜᱼᱟ ᱥᱮ ᱚᱲᱟᱜ ᱨᱮᱜᱮ ᱱᱚᱜᱼᱚᱭ ᱫᱟᱜ ᱢᱮᱱᱟᱜᱼᱟ ᱟᱨ ᱫᱚᱢ ᱦᱚᱲᱢᱟ ᱚᱲᱟᱜ ᱨᱮᱜᱮ ᱠᱟᱞᱰᱤᱯ ᱵᱳᱨᱤᱝ ᱠᱚ ᱵᱚᱨᱤᱧ ᱵᱟᱲᱟᱣ ᱠᱟᱜᱼᱟ ᱚᱸᱰᱮ ᱠᱷᱚᱡ ᱫᱟᱜ ᱩᱰᱩᱝ ᱠᱟᱛᱮ ᱠᱚ ᱰᱟᱹᱵᱽᱨᱟᱹ ᱵᱟᱲᱟᱜ ᱠᱟᱱᱟ᱾ ᱟᱫᱚ ᱱᱚᱜᱼᱚ ᱱᱚᱝᱠᱟ ᱠᱟᱛᱮᱜ ᱜᱮ ᱱᱚᱜᱼᱚᱭ ᱱᱮᱛᱟᱨ ᱠᱟᱛᱮᱫ ᱫᱚ ᱦᱩᱭᱩᱜᱼᱟ ᱟᱨᱠᱟᱹᱡ ᱫᱚ ᱞᱟᱦᱟ ᱛᱮᱫᱚ ᱟᱹᱰᱤᱜᱟᱱ ᱱᱚᱜᱼᱚᱭ ᱦᱟᱸᱰᱮ ᱫᱚᱱ ᱢᱮ ᱦᱟᱱᱟᱴᱟᱜ ᱜᱟᱹᱰᱭᱟᱹ ᱱᱚᱣᱟᱴᱟᱜ ᱜᱟᱹᱰᱭᱟᱹ᱾ ᱥᱮ ᱦᱟᱱᱟᱴᱟᱜ ᱰᱚᱵᱷᱟᱜ ᱱᱚᱣᱟᱴᱟᱜ ᱰᱚᱵᱷᱟᱜ ᱥᱮ ᱟᱭᱢᱟ ᱜᱟᱱ ᱚᱱᱠᱟ ᱦᱟᱱᱛᱮ ᱱᱟᱛᱮ ᱪᱟᱞᱟᱣ ᱠᱟᱛᱮ ᱚᱱᱠᱟ ᱤᱭᱟᱹ ᱦᱩᱭᱩᱜ ᱠᱟᱱ ᱛᱟᱦᱮᱱᱟ᱾ ᱟᱫᱚ ᱱᱮᱛᱟᱨ ᱠᱟᱛᱮᱜ ᱥᱮ ᱞᱟᱦᱟᱛᱤᱧ ᱫᱤᱥᱟᱹᱭᱮᱫᱟ ᱟᱹᱰᱤ ᱜᱟᱱ ᱦᱟᱱᱛᱮ ᱱᱟᱛᱮ ᱰᱟᱹᱵᱽᱨᱟᱹᱜ ᱦᱩᱭᱩᱜ ᱠᱟᱱ ᱛᱟᱦᱮᱱᱟ ᱟᱨ ᱦᱟᱛᱷᱟᱨ ᱠᱟᱛᱮ ᱟᱹᱰᱤ ᱠᱚᱢ ᱜᱮ ᱚᱱᱠᱟ ᱦᱩᱭᱩᱜ ᱠᱟᱱᱟ ᱟᱫᱚ ᱱᱚᱝᱠᱟ ᱜᱮ ᱟᱢ ᱦᱚᱧ
ᱥᱮ ᱟᱯᱮ ᱥᱮᱫ ᱨᱮᱫᱚ ᱜᱤᱫᱽᱨᱟᱹ ᱠᱚᱜᱮ ᱞᱟᱹᱴᱩ ᱦᱚᱲ ᱠᱚᱸᱦᱚᱸ? ᱜᱟᱰᱟ ᱠᱚᱨᱮ ᱫᱚᱠᱚ ᱰᱟᱹᱵᱽᱨᱟᱹ ᱵᱟᱲᱟᱜ ᱜᱮᱭᱟ ᱥᱮ ᱵᱟᱠᱚ ᱰᱟᱹᱵᱽᱨᱟᱹ ᱵᱟᱲᱟᱜᱼᱟ ᱚᱱᱟ ᱵᱟᱨᱮ ᱛᱮᱦᱚ ᱢᱤᱫᱵᱟᱨ ᱠᱟᱛᱷᱟ ᱱᱚᱰᱮ ᱫᱚᱦᱚᱭ ᱢᱮ᱾
ᱟᱹᱰᱤ ᱢᱚᱸᱡᱽ ᱟᱹᱰᱤ ᱱᱟᱯᱟᱭ ᱠᱩᱠᱞᱤᱢ ᱫᱚᱦᱚ ᱠᱮᱫᱟ ᱤᱧ ᱪᱮᱛᱟᱱ ᱨᱮ᱾ ᱟᱫᱚ ᱱᱮᱛᱟᱨᱟᱜ ᱠᱟᱛᱷᱟ ᱞᱮᱠᱟ ᱞᱮᱠᱟᱛᱮᱧ ᱞᱟᱹᱭ ᱞᱮᱠᱷᱟᱡ ᱫᱚ ᱦᱟᱸᱜ ᱱᱮᱛᱟᱨ ᱫᱚ ᱚᱱᱮ ᱞᱟᱦᱟᱨᱮᱤᱧ ᱞᱟᱹᱭ ᱞᱮᱠᱟ ᱢᱟᱱᱮ ᱠᱚᱢ ᱤᱫᱤ ᱠᱟᱱᱟ ᱠᱚ ᱚᱱᱠᱟ ᱠᱟᱛᱷᱟ ᱵᱟᱝ ᱠᱟᱱᱟ ᱵᱚᱞᱮ ᱮᱠᱟᱞ ᱜᱮ ᱵᱟᱠᱚ ᱰᱟᱹᱵᱽᱨᱟᱹᱜ ᱠᱟᱱᱟ ᱰᱟᱹᱵᱽᱟᱹᱜ ᱚᱱᱠᱟᱱ ᱜᱮᱭᱟ ᱠᱚ ᱢᱮᱱᱠᱷᱟᱱ ᱟᱹᱰᱤ ᱠᱚᱢ ᱦᱟᱜ ᱥᱮ᱾ ᱡᱟᱦᱟᱸ ᱥᱮ ᱚᱱᱠᱟ ᱱᱚᱣᱟ ᱜᱟᱰᱟ ᱥᱮᱫ ᱠᱚ ᱪᱟᱞᱟᱣ ᱠᱚᱜᱼᱟ ᱡᱟᱦᱟᱸᱱᱟᱜ ᱠᱟᱹᱢᱤ ᱠᱟᱹᱥᱱᱤ ᱞᱟᱹᱜᱤᱫ ᱩᱱ ᱡᱚᱠᱷᱟᱡ ᱠᱚ ᱰᱟᱹᱵᱽᱨᱟᱹ ᱛᱚᱨᱟᱭᱮᱱ ᱜᱮ ᱟᱨ ᱵᱟᱝᱠᱷᱟᱡ ᱡᱚ ᱱᱮᱛᱟᱨ ᱢᱟ ᱡᱚᱛᱚᱣᱟᱜ ᱚᱲᱟᱜ ᱨᱮᱜᱮ ᱱᱚᱞ ᱠᱚ ᱢᱮᱱᱟᱜᱼᱟ ᱥᱮ ᱟᱛᱳ ᱰᱤᱦᱟᱹᱛ ᱨᱮᱫᱚ ᱢᱟᱱᱮ ᱵᱟᱨᱭᱟ ᱯᱮᱭᱟ ᱟᱞᱮ ᱢᱚᱴᱚᱨ ᱥᱤᱥᱴᱮᱢ